ᱠᱮ ᱟᱸᱡᱚᱢ
ᱦᱳᱭ ᱟᱸᱡᱚᱢᱚᱜ ᱠᱟᱱᱟ ᱞᱟᱹᱭᱵᱮᱱ ᱢᱟ᱾
ᱚᱸᱻ ᱜᱚᱝᱠᱮ ᱛᱟᱦᱚᱞᱮ ᱥᱟᱱᱛᱟᱞᱤ ᱛᱮᱜᱮᱵᱮᱱ ᱯᱟᱲᱦᱟᱜ ᱜᱮᱭᱟ ᱵᱟᱝ ᱥᱮ?
ᱦᱳᱭ ᱥᱟᱱᱛᱟᱞᱤ ᱛᱮᱜᱮ᱾
ᱚ ᱟᱪᱪᱷᱟ ᱟᱹᱞᱤᱧ ᱦᱚᱸ, ᱟᱫᱚ ᱧᱮᱞᱚᱜ ᱠᱟᱱᱟ ᱡᱮ ᱫᱤᱠᱩ ᱪᱷᱟᱹᱛᱤᱠ ᱠᱚᱦᱚᱸ ᱮᱴᱟᱜ ᱠᱚ ᱤᱭᱟᱹ ᱵᱟᱹᱜᱤ ᱠᱟ ᱠᱟᱛᱮᱫ ᱟᱵᱚᱣᱟᱜ ᱛᱮᱠᱚ ᱚᱞᱚᱜ ᱠᱟᱱᱟ ᱟᱨ ᱟᱵᱚ ᱫᱚ ᱪᱮᱫᱟᱜ ᱮᱴᱟᱜ ᱥᱮᱫ ᱫᱚᱵᱚᱱ ᱪᱟᱞᱟᱜᱼᱟ᱾
ᱦᱳᱭ ᱦᱳᱭ ᱦᱳᱭ ᱠᱟᱱ ᱜᱮᱭᱟ᱾ ᱟᱨ ᱱᱤᱡᱮᱨᱟᱜ ᱯᱟᱹᱨᱥᱤ ᱵᱟᱹᱜᱤᱭᱟ ᱛᱮ ᱢᱟ ᱮᱴᱟᱜ ᱯᱟᱹᱨᱥᱤ ᱛᱮᱢᱟ ᱚᱞᱚᱜ ᱢᱟᱪᱚ ᱢᱚᱱᱮ ᱵᱟᱭ ᱢᱮᱱᱮᱫ ᱜᱮᱭᱟ᱾
ᱮᱠᱫᱚᱢ ᱮᱠᱫᱚᱢ᱾ ᱟᱵᱚᱣᱟᱜ ᱛᱮ ᱟᱵᱚ ᱪᱮᱫᱟᱜ ᱵᱩᱱ ᱞᱮᱵᱮᱫ ᱞᱚᱴᱚᱢ ᱛᱟᱵᱚᱱᱟ᱾ ᱟᱵᱚᱣᱟᱜ ᱵᱟᱧᱪᱟᱣ ᱫᱚ ᱟᱵᱚᱜᱮ ᱞᱟᱜᱟᱣ ᱵᱚᱱᱟ᱾
ᱦᱳᱭ᱾
ᱜᱚᱢᱠᱮ ᱛᱟᱦᱚᱞᱮ ᱞᱤᱧ ᱞᱟᱹᱭᱫᱟ ᱡᱚᱠᱷᱚᱱ ᱦᱟᱭᱟᱨ ᱥᱮᱠᱮᱱᱰᱟᱨᱤ ᱮᱠᱡᱟᱢ ᱵᱮᱱ ᱮᱢ ᱠᱟᱫᱟ,
ᱦᱳᱭ,
ᱛᱚᱠᱷᱚᱱ ᱫᱚ ᱚᱠᱟᱴᱟᱜ ᱯᱟᱹᱨᱥᱤ ᱛᱮᱵᱮᱱ ᱟᱨᱠᱤ ᱥᱟᱱᱛᱟᱞᱤ ᱯᱟᱹᱨᱥᱤ ᱛᱟᱦᱮᱸ ᱞᱮᱮᱱ ᱛᱟᱵᱮᱜ ᱜᱮᱭᱟ ᱥᱮ ᱵᱟᱝᱟ?
ᱦᱳᱭ ᱠᱚᱢᱯᱟᱞᱥᱟᱨᱤ ᱞᱮᱠᱟᱛᱮᱫᱚ ᱥᱟᱱᱛᱟᱞᱤ ᱫᱚ ᱛᱟᱦᱮᱸ ᱠᱟᱱ ᱜᱮᱭᱟ, ᱱᱟᱭᱤᱱ ᱠᱷᱚᱱᱟᱜ ᱜᱮ ᱟᱹᱞᱤᱧ ᱫᱚ ᱛᱟᱦᱮᱸ ᱠᱟᱱ ᱛᱟᱹᱞᱤᱧᱟ᱾
ᱦᱳᱭ ᱦᱳᱭ ᱟᱹᱞᱤᱧ ᱦᱚᱸ ᱚᱱ ᱠᱟᱜᱮ, ᱟᱹᱞᱤᱧ ᱫᱚ ᱟᱨᱠᱤ ᱪᱮᱫᱠᱟ ᱞᱞᱤᱧ ᱞᱟᱹᱭᱟᱵᱤᱱᱟ ᱯᱷᱟᱭᱤᱵᱷ ᱠᱷᱚᱱ ᱥᱮᱵᱷᱮᱱ ᱯᱚᱨᱡᱚᱱᱛᱚ ᱦᱚᱸ ᱛᱟᱦᱮᱸ ᱞᱮᱱ ᱛᱟᱹᱞᱤᱧᱟ ᱥᱟᱱᱛᱟᱞᱤ ᱦᱳᱭᱥᱮ ᱛᱟᱯᱚᱨᱮ ᱚᱱᱟ ᱮᱭᱤᱴ ᱮᱭᱤᱴ ᱨᱮᱫᱚ ᱦᱟᱸᱜ ᱱᱟᱦᱟᱜ ᱚᱱᱟ ᱨᱮᱫᱚ ᱥᱟᱱᱛᱟᱞᱤ ᱵᱟᱭ ᱛᱟᱦᱮᱸ ᱞᱮᱱᱟ ᱛᱚᱠᱷᱚᱱ ᱫᱚ ᱥᱚᱝᱥᱠᱨᱤᱛ ᱠᱚᱨᱟᱣ ᱦᱩᱭᱩᱜ ᱠᱟᱱ ᱛᱟᱦᱮᱫᱼᱟ ᱦᱳᱭᱥᱮ ᱛᱟᱯᱚᱨᱮ ᱱᱟᱭᱤᱱ ᱠᱷᱚᱱ ᱢᱟ ᱟᱨᱚ ᱠᱚᱢᱯᱟᱞᱥᱟᱨᱤ ᱦᱩᱭᱱᱟ ᱥᱟᱱᱛᱟᱞᱤ ᱛᱟᱦᱚᱞᱮ ᱛᱚᱠᱷᱚᱱ ᱫᱚ ᱟᱨᱚ ᱥᱟᱱᱛᱟᱲᱤ ᱜᱮᱞᱤᱧ ᱥᱟᱵ ᱠᱮᱫᱟ᱾
ᱩᱸ ᱟᱫᱚ ᱟᱞᱮ ᱥᱮᱫ ᱫᱚ ᱦᱟᱜ ᱱᱟᱦᱟᱜ ᱚᱱᱠᱟ ᱯᱷᱟᱭᱤᱵ ᱥᱤᱠᱥ ᱥᱮᱵᱷᱮᱱ ᱮᱭᱤᱴ ᱛᱚ ᱦᱟᱸᱜ ᱱᱟᱦᱟᱜ ᱵᱟᱝ ᱛᱟᱦᱮᱸ ᱠᱟᱱᱟ ᱟᱞᱮ ᱡᱟᱦᱟᱸ ᱵᱤᱫᱽᱫᱟᱹᱜᱟᱲ ᱞᱮ ᱚᱞᱚᱜ ᱠᱟᱱ ᱛᱟᱦᱮᱸᱫ᱾ ᱚᱸᱰᱮ ᱫᱚ ᱠᱮᱞᱟᱥ ᱱᱟᱭᱤᱱ ᱠᱷᱚᱱᱟᱜ ᱜᱮ ᱛᱟᱦᱮᱸ ᱠᱟᱱᱟ ᱟᱫᱚ ᱚᱱᱟᱛᱮ ᱚᱱᱟᱜᱮ ᱵᱟᱪᱷᱟᱣ ᱦᱩᱭᱱᱟ ᱡᱮ ᱵᱟᱝᱢᱟ ᱟᱵᱚᱣᱟᱜ ᱡᱟᱱᱟᱢ ᱯᱟᱹᱨᱥᱤ ᱠᱟᱱ ᱛᱟᱵᱚᱱᱟ ᱱᱚᱶᱟ ᱫᱚ ᱱᱚᱶᱟ ᱛᱮᱜᱮ ᱞᱟᱦᱟ ᱥᱮᱫ ᱵᱚᱱ ᱚᱞᱚᱜᱼᱟ
ᱦᱳᱭ ᱟᱨ ᱢᱤᱫ ᱴᱮᱱ ᱟᱵᱚᱣᱟᱜ ᱯᱟᱹᱨᱥᱤ ᱛᱮᱵᱚᱱ ᱚᱞᱚᱜᱼᱟ ᱚᱱᱟ ᱨᱮᱱᱟᱜ ᱢᱤᱫ ᱴᱮᱱ ᱡᱟᱦᱟᱸ ᱟᱵᱚᱣᱟᱜ ᱢᱚᱱ ᱠᱷᱚᱱ ᱡᱟᱦᱟᱸ ᱢᱤᱫ ᱴᱮᱱ ᱨᱟᱹᱥᱠᱟᱹ ᱟᱴᱠᱟᱨᱚᱜᱼᱟ ᱚᱱᱟ ᱢᱟᱛᱚ ᱡᱟᱹᱥᱛᱤ ᱜᱮ ᱵᱩᱡᱩᱜᱼᱟ᱾
ᱮᱠᱫᱚᱢ ᱜᱚᱝᱠᱮ ᱪᱮᱫᱟᱜ ᱵᱟᱝ ᱟᱵᱚᱣᱟᱜᱢ? ᱯᱟᱹᱨᱥᱤ ᱠᱟᱱᱟ ᱟᱨ ᱱᱤᱡᱮᱨᱟᱜ ᱯᱟᱹᱨᱥᱤ ᱛᱮ ᱚᱞᱚᱜ ᱯᱟᱲᱦᱟᱜ ᱥᱮ ᱱᱤᱡᱮᱨᱟᱜ ᱟᱹᱨᱤᱪᱟᱹᱞᱤ ᱞᱟᱭᱼᱞᱟᱠᱪᱟᱨ ᱥᱮᱬᱟ ᱜᱮᱛᱚ ᱟᱵᱚᱣᱟᱜ ᱢᱟᱨᱟᱝ ᱫᱷᱚᱨᱚᱢ ᱫᱚ ᱛᱟᱵᱚᱱ
ᱦᱳᱭ ᱦᱳᱭ ᱦᱳᱭ ᱚᱱᱠᱟ ᱞᱮᱠᱟ ᱜᱮ
ᱢᱮᱱᱠᱷᱟᱱ ᱟᱵᱚᱣᱟᱜ ᱟᱹᱨᱤᱪᱟᱹᱞᱤ ᱜᱮ ᱡᱩᱫᱤ ᱟᱵᱚ ᱵᱟᱵᱚᱱ ᱵᱩᱡᱷᱟᱹᱣ ᱧᱟᱢᱟ
ᱛᱟᱦᱚᱞᱮ ᱢᱟ ᱮᱴᱟᱜ ᱮᱴᱟᱜ ᱯᱟᱹᱨᱥᱤ ᱨᱮᱱ ᱦᱚᱲᱫᱚ ᱪᱮᱠᱟ ᱛᱮᱠᱚ ᱤᱭᱟᱹᱭᱟ ᱚᱱᱟ ᱢᱟᱪᱚ ᱠᱟᱱ ᱜᱮ ᱜᱚᱝᱠᱮ
ᱦᱸ
ᱟᱨ ᱢᱟᱲᱟᱝ ᱠᱷᱚᱱ ᱢᱟᱲᱟᱝ ᱡᱟᱦᱟᱸᱞᱮ ᱞᱮᱠᱟ ᱟᱵᱚᱣᱟᱜ ᱯᱟᱹᱨᱥᱤ ᱛᱟᱦᱮᱸᱞᱮᱱᱟ ᱚᱱᱟ ᱠᱷᱚᱱ ᱫᱚ ᱟᱹᱞᱤᱧᱟᱜ ᱢᱚᱱᱮ ᱨᱮᱫᱚᱭ ᱞᱟᱹᱭᱟ ᱱᱤᱛᱚᱜ ᱫᱚ ᱵᱚᱦᱩᱛᱴᱟᱜ ᱞᱟᱦᱟᱥᱮᱫ ᱪᱟᱞᱟᱣ ᱟᱠᱟᱱ ᱛᱟᱵᱚᱱᱟ ᱟᱨᱠᱤ
ᱦᱮᱸ ᱚᱵᱚᱥᱳ ᱟᱹᱰᱤ ᱜᱟᱱ ᱜᱮ ᱞᱟᱦᱟ ᱠᱷᱚᱱᱟᱜ ᱫᱚ ᱞᱟᱦᱟ ᱢᱟᱲᱟᱝ ᱠᱟᱱ ᱛᱟᱵᱚᱱ ᱜᱮᱭᱟ ᱞᱟᱦᱟ ᱛᱮᱫᱚ ᱱᱟᱦᱟᱜ ᱩᱱᱟᱹᱜ ᱜᱟᱱ ᱜᱤᱫᱽᱨᱟᱹ ᱠᱚᱦᱚᱸ ᱵᱟᱝᱠᱚ ᱜᱩᱨᱩᱛᱚᱣᱟᱜ ᱠᱟᱱ ᱛᱟᱦᱮᱸᱫ ᱱᱚᱣᱟᱛᱮ ᱚᱞᱚᱜ ᱯᱟᱲᱦᱟᱜ ᱱᱮᱛᱟᱨ ᱫᱚ ᱠᱚᱢ ᱥᱮ ᱠᱚᱢ ᱰᱷᱮᱨ ᱜᱮᱞᱤᱧ ᱧᱮᱞ ᱵᱟᱲᱟᱭᱮᱫ ᱠᱚᱣᱟ ᱚᱵᱚᱥᱳᱭ ᱵᱟᱪᱷᱟᱣᱮᱫ ᱜᱮᱭᱟ ᱠᱚ ᱱᱚᱶᱟ ᱫᱚ
ᱦᱳᱭ ᱦᱳᱭ ᱦᱳᱭ
ᱚᱱᱠᱟ ᱞᱮᱠᱟ ᱜᱮ
ᱩᱸ ᱦᱳᱭ
ᱜᱚᱝᱠᱮ ᱛᱟᱦᱚᱞᱮ ᱟᱹᱛᱩ ᱫᱤᱥᱚᱢ ᱥᱮᱱ ᱫᱚ ᱮᱠᱷᱚᱱ ᱫᱚ ᱥᱮᱱ ᱵᱟᱲᱟ ᱦᱩᱭᱟᱠᱟᱱᱟ ᱥᱮ ᱵᱟᱝᱟ?
ᱵᱟᱝ ᱜᱚᱝᱠᱮ ᱱᱚᱜᱚᱭ ᱛᱚ ᱠᱤᱪᱷᱩ ᱫᱤᱱ ᱢᱟᱲᱟᱝ ᱜᱮ ᱟᱵᱚᱣᱟᱜ ᱵᱤᱱᱤᱰ ᱠᱚᱫᱚ ᱯᱟᱨᱚᱢᱮᱱᱟ ᱛᱚ ᱟᱫᱚ ᱚᱱᱟ ᱠᱚ ᱤᱭᱟᱹ ᱠᱟᱛᱮᱫ ᱵᱟᱝ ᱪᱟᱞᱟᱣ ᱦᱩᱭ ᱟᱠᱟᱱ ᱜᱮᱭᱟ
ᱟᱪᱪᱷᱟ ᱟᱪᱷᱟ
ᱟᱫᱚ ᱦᱟᱸᱜ ᱪᱟᱞᱟᱜ ᱫᱚ ᱱᱟᱦᱟᱜ ᱦᱟᱯᱮ ᱵᱟᱹᱞᱤᱧ ᱢᱚᱱᱮ ᱵᱟᱲᱟ ᱟᱠᱟᱫᱼᱟ ᱱᱤᱛᱚᱜ ᱠᱮᱞᱟᱥ ᱠᱚᱦᱚᱸ ᱮᱛᱚᱦᱚᱵ ᱟᱠᱟᱱᱟ ᱛᱚ
ᱦᱳᱭ ᱦᱳᱭ ᱦᱳᱭ
ᱟᱫᱚᱞᱤᱧ ᱢᱮᱱᱫᱟ ᱢᱩᱪᱟᱹᱫ ᱥᱮᱨᱢᱟ ᱠᱟᱱᱟ ᱛᱚ ᱟᱞᱮᱭᱟᱜ ᱫᱚ ᱦᱟᱸᱜ ᱱᱤᱭᱟᱹᱴᱟᱜ ᱜᱮ
ᱟᱪᱪᱷᱟ ᱟᱪᱪᱷᱟ
ᱟᱫᱚ ᱱᱚᱶᱟᱴᱟᱜ ᱨᱮᱫᱚ ᱠᱟᱹᱴᱤᱡ ᱡᱳᱨᱫᱟᱨ ᱠᱟᱴᱤᱡ ᱞᱤᱧ ᱢᱚᱱᱮᱟᱠᱟᱜᱼᱟ
ᱟᱪᱪᱷᱟ ᱦᱳᱭ ᱦᱳᱭ ᱱᱤᱦᱟᱹᱛᱤ ᱱᱤᱦᱟᱹᱛᱤ
ᱮᱠᱫᱚᱢ ᱟᱨ ᱱᱤᱭᱟᱹᱴᱟᱜ ᱥᱮᱨᱢᱟ ᱠᱷᱟᱱ ᱜᱮ ᱟᱞᱮ ᱢᱟᱱᱮ ᱱᱚᱣᱟ ᱵᱤᱭᱮ ᱠᱚᱨᱥ ᱫᱚ ᱪᱟᱵᱟᱜ ᱠᱟᱱᱟ ᱛᱚ ᱾
ᱦᱳᱭ ᱦᱳᱭ ᱦᱳᱭ
ᱚᱱᱮᱛᱚ ᱟᱫᱚᱠᱚ ᱯᱩᱱ ᱵᱚᱪᱷᱚᱨ ᱟᱠᱟᱼᱟ ᱛᱚ ᱞᱟᱦᱟ ᱛᱮ ᱯᱮ ᱵᱚᱪᱷᱚᱨ ᱛᱟᱦᱮᱸ ᱠᱟᱱᱟ ᱾
ᱞᱟᱦᱟ ᱦᱳᱭ ᱦᱳᱭ ᱦᱳᱭ ᱚᱱᱠᱟᱜ ᱜᱮ ᱚᱱᱠᱟ ᱞᱮᱠᱟ ᱜᱮᱢᱟ ᱢᱤᱫ ᱥᱮᱨᱢᱟ ᱢᱟ ᱾ ᱠᱚᱚ ᱡᱟᱹᱥᱛᱤ ᱠᱮᱫ ᱛᱟᱵᱚᱱ ᱜᱮᱭᱟ ᱾
ᱦᱳᱭ ᱟᱫᱚ ᱦᱟᱱᱛᱮᱮ ᱮᱢᱮ ᱥᱮ ᱢᱤᱫ ᱵᱚᱪᱷᱚᱨ ᱠᱚ ᱠᱚᱢ ᱟᱠᱟᱜᱼᱟ
ᱦᱳᱭ ᱚᱱᱛᱮ ᱢᱤᱫᱪᱷᱚᱨ ᱥᱮᱫ ᱠᱚ ᱠᱚᱢ ᱟᱠᱟᱫᱟ ᱚᱱᱛᱮ ᱾
ᱦᱩᱸ
ᱛᱟᱦᱚᱞᱮ ᱜᱚᱝᱠᱮ ᱟᱵᱮᱱᱱ ᱱᱚᱣᱟ ᱵᱤᱭᱮ ᱠᱚᱨᱥ ᱠᱚᱨᱟᱣ ᱾ ᱠᱚᱢ ᱯᱩᱨᱟᱹᱣ ᱠᱟᱛᱮᱫ ᱟᱨᱠᱤ ᱪᱮᱫ ᱠᱚᱨᱟᱣ ᱞᱮᱠᱟ ᱵᱮᱱ ᱢᱚᱱᱮ ᱵᱷᱟᱹᱵᱤ ᱣᱠᱟᱼᱟ ᱾
ᱢᱚᱱᱮ ᱫᱚᱚ ᱞᱟᱯᱷᱟᱝ ᱥᱮᱫ ᱪᱟᱞᱟᱜ ᱜᱮᱞᱤᱧ ᱢᱚᱱᱮ ᱟᱠᱟᱜᱼᱟ ᱦᱟᱸᱜ ᱟᱫᱚ ᱦᱟᱸᱜ ᱦᱚᱲᱛᱚ ᱪᱟᱹᱥᱤ ᱦᱚᱯᱚᱱ ᱜᱤᱫᱽᱨ ᱚᱲᱟᱜ ᱨᱮ ᱾ ᱴᱟᱠᱟ ᱠᱟᱹᱣᱰᱤ ᱛᱤᱱᱟᱹᱜ ᱜᱟᱱ ᱠᱚ ᱮᱢ ᱫᱟᱲᱮᱜ ᱠᱟᱟ
ᱦᱳᱭ ᱦᱳᱭ ᱦᱳᱭ ᱟᱨᱠᱤ ᱟᱵᱚ ᱦᱚᱲ ᱦᱚᱯᱚᱱ ᱢᱟ ᱡᱚ ᱛᱚ ᱦᱚᱲ ᱜᱮ ᱚᱱᱠᱟᱜᱮ ᱵᱮᱥᱤᱨ ᱵᱷᱟᱜ ᱦᱚᱲᱜᱮ ᱟᱨᱠᱤ ᱡᱟ. ᱥᱛᱤ ᱦᱚᱲ ᱜᱮᱵᱚᱱ ᱪᱟᱹᱥᱤ ᱦᱚᱯᱚᱱ ᱠᱟᱱ ᱜᱮᱭᱟ ᱟᱫᱚ ᱟᱨ ᱠᱤ ᱚᱲᱟᱜ ᱦᱚᱲ ᱟᱭᱳ ᱵᱟᱵᱟ ᱦᱟᱸᱜ ᱛᱤᱱ ᱫᱤᱱ ᱠᱤᱱ ᱫᱟᱲᱮᱭᱟᱜ ᱠᱟᱱᱟ ᱤᱱ ᱫᱤᱱ ᱫᱚ ᱦᱟᱸᱜ ᱵᱚᱱ ᱧᱮᱞ ᱞᱮᱜᱟᱭ ᱜᱮᱭᱟᱵᱚᱱ ᱪᱮ ᱤᱭᱟᱹ ᱞᱮᱜᱟᱭ ᱜᱮᱭᱟ ᱪᱮᱥᱴᱟ ᱞᱮᱜᱟᱭ ᱾
ᱦᱳᱭ ᱦᱳᱭ ᱦᱮᱸ ᱟᱨ ᱵᱟᱠᱷᱟᱱ ᱤᱪᱪᱷᱟᱹ ᱢᱟᱛᱚ ᱞᱟᱯᱷᱟᱝ ᱥᱮᱜ ᱯᱟᱲᱦᱟᱣ ᱨᱮᱱᱟᱜ ᱦᱚᱸ ᱢᱮᱱᱟᱜ ᱜᱮᱭᱟ
ᱦᱳᱭ ᱦᱳᱭ
ᱟᱫᱚ ᱱᱟᱦᱟᱜ ᱴᱟᱠᱟ ᱠᱟᱣᱰᱤ ᱜᱮ ᱛᱤᱱᱟᱹᱜ ᱜᱟᱱ ᱚᱲᱟᱜ ᱦᱚᱲ ᱠᱚ ᱮᱢ ᱫᱟᱲᱮᱭᱟᱜ ᱠᱟᱱ ᱛᱟᱵᱚᱱᱟ ᱾ ᱚᱱᱠᱟ ᱦᱤᱥᱟᱹᱵ ᱜᱮ ᱧᱮᱞ ᱦᱩᱭᱩᱼᱟ
ᱦᱳᱭ ᱦᱳᱭ ᱦᱳᱭ ᱠᱟᱱ ᱜᱮᱭᱟ ᱟᱨ ᱜᱚᱜᱚ ᱵᱟᱵᱟ ᱛᱟᱠᱤᱱ ᱦᱚᱸ ᱛᱚ ᱦᱟᱸᱜ ᱫᱤᱱ ᱫᱚ ᱦᱟᱸᱜ ᱛᱚ ᱟᱨ ᱵᱟᱝᱠᱤᱱ ᱚᱱᱠᱟ ᱫᱚ ᱦᱟᱸᱜ ᱟᱨ ᱵᱟᱝᱠᱤᱱ ᱫᱟᱲᱮᱭᱟᱜᱼᱟ ᱥᱮ ᱪᱷᱮᱞᱮ ᱚᱱᱟ ᱞᱮᱠᱟ ᱛᱮᱦᱚᱸ ᱟᱵᱚ
ᱟᱨᱠᱤ ᱱᱚᱣᱟ ᱟᱹᱞᱤᱧ ᱧᱟᱜ ᱤᱭᱟᱹ ᱨᱮ ᱱᱟᱨᱠᱤ ᱱᱚᱝᱠᱟ ᱦᱚᱞᱤᱧ ᱧᱮᱞ ᱠᱮᱫᱟ ᱾ ᱟᱰᱤ ᱟᱰᱤ ᱜᱤᱫᱽᱨᱟᱹ ᱠᱚ ᱟᱨᱠᱤ ᱴᱟᱠᱟ ᱠᱟᱣᱰᱤ ᱦᱚᱛᱮᱡ ᱛᱮᱦᱚᱸ ᱚᱞᱚᱜ ᱯᱟᱲᱦᱟᱣ ᱠᱚᱠᱚ ᱵᱟᱜᱤ ᱵᱟᱲᱟᱣᱫᱟ ᱾
ᱮᱠᱫᱚᱢ ᱜᱚᱝᱠᱮ ᱟᱰᱤ ᱜᱟᱱ ᱜᱤᱫᱟᱹᱨ ᱜᱮ ᱟᱵᱚ ᱵᱮᱥᱤᱨ ᱵᱷᱟᱜᱽ ᱟᱵᱚ ᱾ ᱱᱚᱣᱟ ᱥᱟᱱᱛᱟᱲ ᱦᱚᱯᱚᱱ ᱜᱤᱫᱟᱹᱨ ᱠᱚᱜᱮ ᱟᱰᱮ ᱴᱟᱠᱟ ᱯᱩᱭᱥᱟᱹ ᱟᱱᱟᱴ ᱠᱷᱟᱹᱛᱤᱨ ᱾ ᱟᱰᱤᱜᱟᱱ ᱜᱤᱫᱟᱹᱨ ᱜᱮ ᱚᱞᱚᱜ ᱯᱟᱲᱦᱟᱜ ᱵᱟᱜᱤ ᱞᱟᱜᱟᱣᱮᱫ ᱠᱚᱜᱮᱭᱟ ᱾
ᱦᱳᱭ ᱦᱳᱭ ᱚᱱᱠᱟ ᱞᱮ ᱞᱮᱠᱟ ᱜᱮ ᱾
ᱟᱫᱚ ᱠᱟ. ᱢᱤ ᱵᱚᱨᱥᱟ ᱡᱚᱢ ᱥᱮ ᱴᱟᱠᱟ ᱯᱩᱭᱥᱟ ᱟᱨᱡᱟᱣ ᱨᱮᱱᱟᱜ ᱤᱭᱟᱹ ᱠᱟᱱ ᱛᱟᱵᱚᱱ ᱜᱮᱭᱟ ᱛᱚ ᱫᱚ ᱾ ᱟᱵᱚ ᱫᱚ ᱠᱟᱹᱢᱤ ᱜᱮ ᱟᱫᱚ ᱟᱭᱳ ᱵᱟᱵᱟ ᱫᱚ ᱦᱟᱸᱜ ᱾ ᱫᱤᱱ ᱫᱚ ᱦᱟᱸᱜ ᱟᱭᱳ ᱵᱟᱵᱟ ᱦᱚᱸ ᱫᱤᱱ ᱫᱚ ᱵᱟᱝᱠᱤᱱ ᱠᱟ. ᱢᱤ ᱫᱟᱲᱮᱜᱼᱟ ᱾
ᱵᱟᱝᱠᱤᱱ ᱫᱟᱲᱮᱭᱟᱜᱼᱟ ᱦᱳᱭ ᱦᱳᱭ ᱚᱸᱠᱟ ᱜᱮ ᱾ ᱟᱫᱚ ᱤᱱᱟᱹ ᱛᱟᱭᱚᱢ ᱢᱟ ᱟᱵᱚᱣᱟᱜ ᱩᱯᱚᱨ ᱜᱮ ᱦᱟᱸᱜ ᱟᱵᱚᱣᱟᱜ ᱪᱮᱫ ᱾ ᱪᱮᱛᱟᱱ ᱨᱮᱜᱮ ᱦᱟᱸᱜ ᱢᱟ ᱦᱤᱡᱩᱜ ᱠᱟᱱᱟ ᱦᱟᱸᱜ ᱟᱫᱚ ᱦᱳᱭ ᱚᱱᱟ ᱞᱮᱠᱟ ᱛᱮᱜᱮ ᱾ ᱟᱞᱤᱧᱟᱜ ᱢᱮᱫ ᱾ ᱛᱮᱦᱚᱸ ᱟᱨᱠᱤ ᱟᱰᱤ ᱜᱚᱞᱟᱱ ᱜᱤᱫᱽᱨᱟᱹ ᱱᱚᱝᱠᱟᱞᱤᱧ ᱧᱮᱞ ᱠᱮᱫ ᱠᱚᱜᱮᱭᱟ ᱟᱞᱤᱧ ᱦᱚᱸ ᱾ ᱡᱮ ᱴᱟᱠᱟ ᱯᱚᱭᱥᱟ ᱾ ᱟᱨᱠᱤ ᱴᱟᱠᱟ ᱯᱚᱭᱥᱟ ᱟᱱᱟᱴ ᱠᱷᱟᱛᱤᱨ ᱟᱰᱤ ᱟᱰᱤ ᱜᱤᱫᱽᱨᱟᱹ ᱚᱞᱚᱜ ᱯᱟᱲᱦᱟᱣ ᱠᱚ ᱵᱟᱹᱜᱤ ᱠᱮᱜᱼᱟ
ᱦᱩᱸ ᱾
ᱵᱟᱜᱤᱭᱮᱫ ᱜᱮᱭᱟ ᱠᱚ᱾
ᱦᱳᱭ᱾ ᱛᱚ ᱜᱚᱝᱠᱮ ᱟᱵᱮᱱ ᱫᱚᱵᱮᱱ ᱡᱚᱢ ᱵᱟᱲᱟ ᱠᱮᱜᱼᱟ ᱥᱮ ᱟᱹᱣᱨᱤ?
ᱡᱚᱢ ᱵᱟᱲᱟ ᱫᱚ ᱜᱚᱝᱠᱮ ᱟᱣᱨᱤ ᱦᱩᱭᱩᱜᱼᱟ ᱫᱟᱹᱛᱟᱹᱱᱤ ᱫᱚᱞᱤᱧ ᱫᱟᱹᱛᱟᱹᱱᱤ ᱯᱷᱟᱨᱪᱟᱣ ᱟᱠᱟᱱᱟ᱾ ᱟᱫᱚ ᱡᱚᱢ ᱫᱚ ᱱᱟᱦᱟᱜ ᱦᱳᱥᱴᱮᱞ ᱨᱮᱫᱚ ᱱᱤᱛᱚᱜ ᱫᱚ ᱦᱟᱸᱜ ᱡᱚᱢ ᱫᱚ ᱵᱟᱞᱮ ᱡᱚᱢ ᱜᱮᱭᱟ ᱟᱫᱚ ᱱᱤᱛᱚᱜ ᱫᱚ ᱡᱟ ᱪᱚᱯ ᱠᱷᱟᱹᱡᱟᱹᱲᱤ ᱠᱚ ᱫᱚᱠᱟᱱ ᱨᱮ ᱠᱤᱨᱤᱧ ᱠᱟᱛᱮᱫ ᱜᱮ ᱥᱮᱛᱟᱜ ᱯᱟᱣᱟᱨ ᱨᱮ ᱫᱚ ᱡᱚᱢ ᱜᱮ ᱞᱟᱜᱟᱜᱼᱟ᱾
ᱦᱳᱭ ᱦᱳᱭ ᱱᱟᱥᱛᱟ ᱞᱮᱠᱟᱛᱮ᱾
ᱦᱳᱭ ᱱᱟᱥᱛᱟ ᱵᱟᱲᱟ ᱞᱮᱠᱟᱛᱮ ᱟᱨ ᱛᱤᱠᱤᱱ ᱵᱮᱲᱟ ᱫᱚ ᱱᱟᱦᱟᱜ ᱛᱩᱯᱩ ᱯᱷᱟᱨᱪᱟ ᱵᱟᱲᱟ ᱠᱟᱛᱮ ᱫᱟᱠᱟ ᱠᱚᱫᱚ ᱡᱚᱢ ᱦᱩᱭᱩᱜᱼᱟ ᱢᱟᱱᱮ ᱫᱤᱱᱚᱢᱟᱱ ᱨᱮ ᱢᱤᱫ ᱫᱷᱟᱣ ᱜᱮᱛᱚ ᱠᱚ ᱮᱢᱟᱣ ᱞᱮᱭᱟ᱾
ᱦᱳᱭ ᱦᱳᱭ ᱦᱳᱭ ᱦᱳᱭ ᱚᱱᱠᱟ ᱞᱮᱠᱟ ᱜᱮ ᱱᱮᱛᱟᱨ ᱫᱚ ᱟᱨᱠᱤ ᱧᱤᱫᱟᱹ ᱞᱟᱹᱭᱛᱮ ᱵᱟᱨ ᱵᱮᱞᱟ ᱠᱚ ᱮᱢᱚᱜ ᱠᱟᱱᱟ ᱦᱟᱸᱜ ᱦᱳᱥᱴᱮᱞ ᱠᱚᱨᱮ ᱦᱚᱸ᱾
ᱮᱠᱫᱚᱢ ᱟᱨ ᱛᱟᱦᱞᱮ ᱟᱵᱤᱱᱟᱜ ᱚᱲᱟᱜ ᱠᱷᱚᱱ ᱫᱚ ᱦᱳᱥᱴᱮᱞ ᱫᱚ ᱛᱤᱱᱟᱹᱜ ᱥᱟᱸ ᱤᱭᱟᱹ ᱢᱟᱱᱮ ᱠᱚᱞᱮᱡ ᱫᱚ ᱛᱤᱱᱟᱹᱜ ᱥᱟᱸᱜᱤᱧ ᱛᱮ?
ᱟᱞᱤᱧᱟᱜ ᱚᱲᱟᱜ ᱠᱷᱚᱡ ᱯᱟᱠᱷᱟ ᱯᱟᱠᱷᱤ ᱠᱚᱞᱮᱡ ᱦᱩᱭᱩᱜᱼᱟᱻᱟ ᱳᱭ ᱫᱚᱥ ᱠᱤᱞᱳᱢᱤᱴᱟᱨ ᱜᱟᱱ ᱦᱩᱭᱩᱜᱼᱟ᱾
ᱚ ᱛᱟᱞᱦᱮ ᱪᱮᱫ ᱛᱮ ᱢᱟᱱᱮ ᱵᱟᱥ ᱠᱚᱛᱮᱵᱤᱱ ᱪᱟᱞᱟᱣ ᱦᱤᱡᱩᱜ ᱜᱮᱭᱟ ᱵᱟᱝ
ᱦᱳᱭ ᱵᱟᱥ ᱠᱚᱛᱮ ᱦᱚᱸ ᱠᱚᱱᱚ ᱠᱚᱱᱚ ᱫᱤᱱ ᱫᱚ ᱥᱟᱭᱠᱮᱞ ᱠᱚᱛᱮ ᱦᱚᱞᱤᱧ ᱪᱟᱞᱟᱜ ᱜᱮᱭᱟ᱾
ᱚ ᱦᱳᱭ ᱦᱳᱭ ᱦᱮᱸ ᱫᱚᱥ ᱠᱤᱞᱳᱢᱤᱴᱟᱨ ᱫᱚ ᱢᱟᱱᱮ ᱫᱚᱢᱮ ᱮᱠᱴᱟ ᱥᱟᱸᱜᱤᱧ ᱫᱚ ᱵᱟᱝ ᱠᱟᱱᱟ᱾
ᱥᱟᱸᱜᱤᱧ ᱫᱚ ᱵᱟᱝ ᱠᱟᱱᱟ ᱦᱚᱭ᱾
ᱚ ᱟᱪᱪᱷᱟ ᱜᱚᱝᱠᱮ ᱛᱟᱦᱚᱞᱮ ᱟᱵᱮᱱᱟᱜ ᱟᱛᱩ ᱧᱩᱛᱩᱢ ᱫᱚ?
ᱟᱹᱞᱤᱧᱟᱜ ᱟᱛᱩ ᱧᱩᱛᱩᱢ ᱫᱚ ᱦᱩᱭᱩᱜ ᱠᱟᱱᱟ ᱵᱤᱞᱴᱤᱠᱨᱤ᱾
ᱚ ᱵᱮᱞᱴᱤᱠᱨᱤ
ᱦᱳᱭ ᱵᱤᱦᱨᱤ ᱵᱩᱨᱩ ᱵᱮᱱ ᱟᱸᱡᱚᱢ ᱠᱟᱜ ᱜᱮᱭᱟ ᱥᱮ
ᱦᱮᱸ ᱵᱤᱦᱟᱹᱨᱤ ᱵᱩᱨᱩ ᱟᱸᱡᱚᱢ ᱫᱚᱞᱤᱧ ᱟᱸᱡᱚᱢ ᱠᱟᱫ ᱜᱮᱭᱟ᱾
ᱚᱱᱟ ᱵᱤᱦᱟᱨᱤᱱᱟᱛ ᱵᱩᱨᱩ ᱠᱷᱚᱡ ᱯᱟᱠᱷᱟ ᱯᱟᱠᱤ ᱟᱞᱤᱧᱟᱜ ᱟᱛᱩ ᱫᱚ ᱦᱩᱭᱩᱜᱼᱟ᱾ ᱯᱟᱸᱪ ᱠᱤᱞᱳᱢᱤᱴᱟᱨ ᱪᱟᱨ ᱯᱟᱸᱪ ᱠᱤᱞᱳᱢᱤᱴᱟᱨ ᱜᱟᱱ ᱯᱷᱟᱨᱟᱠᱚᱜᱼᱟ᱾
ᱟᱪᱪᱷᱟ ᱟᱪᱪᱷᱟ ᱦᱮᱸ ᱟᱞᱮ ᱱᱚᱛᱮ ᱠᱷᱚᱱ ᱵᱟᱥ ᱠᱚ ᱪᱟᱞᱟᱜ ᱜᱮᱭᱟ ᱧᱮᱞ ᱵᱟᱲᱟᱣ ᱠᱟᱜᱼ ᱞᱤᱧ᱾ ᱯᱮ ᱚᱱᱛᱮ ᱵᱤᱦᱟᱨᱤᱱᱟᱛ ᱥᱮᱜ
ᱦᱳᱭ ᱦᱳᱭ
ᱚᱱᱟ ᱫᱚ ᱪᱟᱞᱟᱣ ᱫᱚᱦᱟᱸᱜ ᱥᱮᱱ ᱵᱟᱲᱟ ᱫᱚ ᱱᱟᱸᱜ ᱵᱟᱝ ᱦᱩᱭ ᱠᱟᱱᱟ ᱚᱱᱛᱮ ᱫᱚ
ᱦᱳᱭ ᱦᱳᱭ ᱦᱳᱭ
ᱟᱨ ᱱᱚᱛᱮ ᱟᱞᱮ ᱛᱟᱦᱮᱞᱮ ᱵᱟᱹᱭ ᱵᱟᱹᱣᱨᱟᱹ ᱯᱟᱛᱟ ᱠᱚ ᱧᱮᱞ ᱵᱮᱱ ᱦᱮᱡ ᱵᱟᱲᱟᱣ ᱠᱟᱱᱟ ᱥᱮ ᱵᱟᱝ
ᱵᱳᱨᱳ ᱯᱟᱛᱟ ᱢᱟ ᱜᱚᱝᱠᱮ ᱞᱟᱦᱟ ᱵᱟᱨᱜᱮ ᱱᱚᱣᱟ ᱡᱟᱦᱟ ᱯᱟᱨᱚᱢᱮᱱ ᱥᱮᱨᱢᱟ
ᱦᱳᱭ
ᱪᱟᱞᱟᱜ ᱨᱮᱱᱟᱜ ᱢᱚᱱᱮ ᱢᱟ ᱛᱟᱦᱮ ᱞᱮᱱ ᱜᱮᱭᱟ ᱟᱫᱚ ᱟᱵᱚ ᱚᱲᱟᱜ ᱠᱚᱨᱮᱱᱟᱜ ᱟᱹᱯ ᱚᱥᱵᱤᱫᱟ ᱦᱟᱹᱛᱮᱡ ᱛᱮ ᱪᱟᱞᱟᱣ ᱢᱟᱪᱚ ᱵᱟᱝ ᱦᱩᱭᱞᱮᱱ ᱜᱮᱭᱟ
ᱪᱟᱞᱟᱣ ᱨᱮᱱᱟᱜ ᱢᱚᱱᱮ ᱫᱚ ᱢᱮᱱᱟᱜ ᱠᱟᱫᱟ ᱦᱟᱸᱜ ᱪᱟᱞᱟᱣ ᱫᱚ ᱚᱵᱚᱥᱥᱳᱭ ᱱᱤᱦᱟᱹᱛᱤ ᱜᱮᱞᱤᱧ ᱪᱟᱞᱟᱜᱼᱟ᱾
ᱮᱠᱫᱚᱢ ᱮᱠᱫᱚᱢ ᱱᱚᱣᱟ ᱡᱤᱭᱚᱱ ᱨᱮ ᱢᱤᱫ ᱫᱷᱟᱣ ᱜᱟᱱ ᱫᱚ ᱧᱮᱞ ᱫᱚ ᱫᱚᱨᱠᱟᱨ ᱧᱩᱢ ᱩᱨᱩᱢ ᱯᱟᱛᱟ ᱠᱟᱱ ᱛᱟᱵᱚᱱᱟᱛᱚ᱾
ᱧᱩᱢ ᱩᱨᱩᱢ ᱯᱟᱛᱟ ᱠᱟᱱ ᱛᱟᱵᱚᱱᱟ ᱦᱳᱭ᱾
ᱦᱳᱭ
ᱟᱨ ᱱᱚᱜᱼᱚᱭ ᱥᱮᱴᱮᱨ ᱦᱤᱡᱩᱜ ᱠᱟᱱ ᱛᱟᱵᱚᱱᱟ ᱟᱨ ᱱᱟ ᱦᱟᱸᱜ ᱱᱚᱜᱼᱚᱭ ᱯᱟᱴᱟᱵᱤᱸᱫᱷᱟᱹ᱾
ᱦᱳᱭ ᱯᱟᱛᱟᱵᱤᱸᱫᱟᱹ ᱥᱮᱛᱮᱨ ᱦᱤᱡᱩᱜ ᱠᱟᱱᱟ
ᱱᱚᱶᱟ ᱟᱨ ᱠᱤᱪᱷᱩ ᱜᱟᱱ ᱫᱤᱱ ᱜᱟᱱ ᱯᱚᱨᱮ ᱜᱮ ᱠᱟᱱᱟ ᱚᱸᱰᱮ ᱫᱚᱵᱤᱱ ᱪᱟᱞᱟᱣ ᱵᱟᱲᱟᱣ ᱠᱟᱱᱟ ᱥᱮ ᱵᱟᱝ ᱜᱚᱝᱠᱟ
ᱵᱟᱝᱟ ᱵᱟᱝᱟ ᱵᱟᱞᱤᱧ ᱪᱟᱞᱟᱣ ᱵᱟᱲᱟ ᱠᱟᱱᱟ
ᱳᱻ ᱟᱪᱪᱷᱟ ᱚᱱᱟ ᱫᱚ ᱱᱟᱜ ᱟᱞᱮ ᱠᱷᱚᱱᱟᱜ ᱫᱚ ᱥᱟᱸᱜᱤᱧ ᱫᱚ ᱥᱟᱸᱜᱤᱧ ᱜᱮᱭᱟ ᱰᱷᱹᱮᱨ ᱜᱮ ᱚᱱᱟ ᱫᱚ ᱦᱟᱱᱟ ᱥᱤᱞᱫᱟᱹ ᱫᱤᱥᱚᱢ ᱥᱮᱫ ᱯᱟᱲᱟᱜ ᱠᱟᱱᱟ
ᱥᱤᱞᱫᱟᱹ ᱫᱤᱥᱚᱢ ᱥᱮᱜ ᱦᱳᱭ ᱥᱤᱞᱫᱟᱹ ᱫᱤᱥᱚᱢ ᱥᱮᱫ ᱯᱟᱲᱟᱜ ᱠᱟᱱᱟ
ᱦᱩᱸᱻ ᱟᱫᱚ ᱪᱟᱞᱟᱣ ᱫᱚ ᱵᱟᱝ ᱵᱟᱝᱛᱮ ᱪᱟᱞᱟᱣ ᱵᱟᱲᱟ ᱦᱩᱭ ᱠᱟᱱ ᱜᱮᱭᱟ ᱯᱮᱱ ᱦᱮᱸ ᱯᱮ ᱥᱮᱨᱢᱟ ᱜᱟᱱ ᱫᱚᱞᱤᱧ ᱪᱟᱞᱟᱣ ᱵᱟᱲᱟᱣ ᱠᱟᱱ ᱜᱮᱭᱟ
ᱟᱪᱪᱷᱟ ᱟᱪᱪᱷᱟ ᱜᱚᱝᱠᱮ ᱢᱚᱱᱮ ᱢᱟᱭ ᱢᱮᱱᱜᱮ ᱡᱮ ᱪᱟᱞᱟᱜ ᱟᱵᱚᱱ ᱟᱨ ᱱᱚᱜᱼᱚᱭ ᱛᱚᱞᱤᱧ ᱞᱟᱹᱭᱮᱫ ᱴᱟᱠᱟ ᱯᱳᱭᱥᱟ ᱳᱵᱷᱟᱵ ᱠᱷᱟᱛᱤᱨ ᱛᱮ ᱜᱮ ᱪᱟᱞᱟᱣ ᱢᱟᱪᱚ ᱵᱟᱝ ᱦᱩᱭ ᱠᱟᱱ ᱜᱮᱭᱟ
ᱦᱳᱭ ᱦᱳᱭ ᱦᱳᱭ ᱪᱟᱞᱟᱜ ᱞᱮᱠᱟᱱᱟᱜ ᱢᱚᱱᱮ ᱫᱚ ᱵᱟᱠᱷᱟᱱ
ᱢᱮᱱᱟᱜ ᱜᱮᱭᱟ ᱟᱨᱥ ᱟᱨ ᱟᱨᱚ ᱡᱚᱛᱚᱠᱷᱚᱱ ᱢᱟᱨᱟᱝ ᱠᱟᱛᱷᱟ ᱦᱩᱭᱩᱜ ᱠᱟᱱᱟ ᱛᱷᱚᱲᱟᱻ ᱟᱹᱞᱤᱧᱟᱜ ᱟᱛᱩ ᱫᱤᱥᱚᱢ ᱠᱷᱚᱱ ᱫᱚ ᱛᱷᱳᱲᱟ ᱯᱷᱟᱨᱟᱠ ᱧᱚᱜᱚᱜ ᱠᱟᱱᱟ ᱥᱮ ᱟᱫᱚ ᱚᱱᱟ ᱠᱷᱟᱛᱤᱨ ᱛᱮ ᱦᱳᱭ ᱚᱱᱟ ᱠᱷᱟᱛ ᱚᱱᱟ ᱞᱮᱠᱟᱛᱮ ᱟᱨᱚ ᱠᱷᱚᱨᱪᱟ ᱠᱚᱦᱚᱸ ᱨᱳᱻ ᱡᱟᱥᱛᱤ ᱜᱮ ᱯᱟᱲᱟᱜ ᱠᱟᱱᱟ ᱟᱫᱚ ᱚᱱᱟᱞᱮᱠᱟᱛᱮ ᱚᱝᱠᱟᱜ ᱼᱼ ᱦᱳᱭ ᱛᱚᱵᱮ ᱜᱚᱝᱠᱮ ᱪᱟᱞᱟᱣ ᱫᱚᱞᱤᱧ ᱪᱟᱞᱟᱜᱼᱟ ᱱᱤᱦᱟᱹᱛᱤ ᱢᱤᱫ ᱫᱷᱟᱣ ᱫᱚᱞᱤᱧ ᱧᱮᱞ ᱟᱹᱜᱩᱭᱟ ᱢᱚᱱᱮ ᱢᱮᱱᱟᱜ ᱠᱟᱫᱟ ᱡᱮ ᱢᱤᱫ ᱫᱷᱟᱣ ᱫᱚ ᱧᱮᱞ ᱟᱹᱜᱩᱭᱟ ᱵᱟᱱᱟᱨ ᱜᱮ ᱟᱨᱠᱤ ᱯᱟᱛᱟᱵᱤᱸᱰᱷᱟᱹ ᱦᱚᱸ ᱯᱞᱟᱥ ᱱᱚᱶᱟ ᱟᱯᱮ ᱵᱩᱨᱩ ᱯᱟᱛᱟ ᱦᱚᱸ
ᱮᱠᱫᱚᱢ ᱮᱠᱫᱚᱢ ᱪᱮᱫᱟᱜ ᱵᱟᱝ ᱟᱫᱚ ᱵᱚᱨᱚ ᱯᱟᱛᱟ ᱫᱚ ᱱᱟᱦᱟᱜ ᱟᱵᱚᱣᱟᱜ ᱱᱤᱛᱚᱜ ᱫᱚ ᱮᱠᱷᱚᱱ ᱫᱮᱨᱤ ᱧᱚᱜ ᱜᱮᱛᱟ ᱵᱚᱱᱟ ᱦᱟᱱᱮ ᱵᱟᱹᱭᱥᱟᱹᱠᱷ ᱨᱮᱱᱟᱜ ᱛᱤᱱ ᱛᱟᱹᱨᱤᱠᱷ ᱨᱮ ᱦᱩᱭᱩᱜ ᱛᱟᱵᱚᱱ ᱜᱮᱭᱟ ᱛᱚ
ᱦᱳᱭ ᱦᱳᱭ
ᱮᱠᱷᱚᱱ ᱫᱚ ᱫᱮᱨᱤ ᱦᱟᱛᱟᱲ ᱜᱮᱭᱟ
ᱛᱚ ᱜᱚᱝᱠᱮ ᱵᱩᱨᱩᱚ ᱯᱟᱛᱟᱵᱮᱱ ᱢᱮᱱ ᱠᱮ ᱠᱷᱟᱱ ᱢᱤᱫᱴᱮᱱ ᱠᱟᱛᱷᱟ ᱞᱤᱧ ᱫᱤᱥᱟᱹ ᱠᱮᱫ ᱜᱮᱭᱟ
ᱦᱳᱭ ᱜᱚᱝᱠᱮ ᱞᱟᱹᱭ ᱵᱤᱱ
ᱟᱵᱮᱱ ᱫᱚᱛᱚ ᱚᱱᱛᱮ ᱟᱨᱠᱤ ᱵᱩᱨᱩ ᱥᱮᱱᱤᱡ ᱜᱮ ᱠᱟᱱᱟᱵᱮᱱ
ᱦᱳᱭ
ᱛᱚ ᱜᱚᱝᱠᱮ ᱞᱤᱧ ᱢᱮᱱᱫᱟ ᱡᱮ ᱱᱚᱜᱼᱚᱭ ᱡᱮ